ᱟᱨ ᱜᱚᱢᱠᱮ
ᱦᱟᱸ ᱜᱚᱝᱠᱮ ᱡᱚᱦᱟᱨ ᱜᱮ᱾
ᱦᱟᱞᱳᱶ
ᱡᱚᱦᱟᱨ ᱜᱮ ᱜᱚᱝᱠᱮ
ᱦᱳᱭ ᱦᱳᱭ ᱡᱚᱦᱟᱨ ᱜᱮ
ᱨᱚᱲ ᱠᱚ ᱟᱸᱡᱚᱢᱚᱜ ᱠᱟᱱ ᱜᱮᱭᱟ ᱥᱮ ᱵᱮᱥ ᱜᱮ
ᱦᱳᱭ ᱵᱮᱥ ᱜᱮ ᱟᱸᱡᱚᱢᱚᱜ ᱠᱟᱱᱟ᱾
ᱞᱟᱹᱭ ᱛᱟᱞᱟᱝ ᱢᱮ ᱪᱮᱫ ᱞᱮᱠᱟ᱾ ᱦᱳᱭ ᱟᱹᱞᱤᱧ ᱫᱚ ᱱᱟᱦᱟᱜ ᱱᱟᱯᱟᱭ ᱜᱮ ᱱᱟᱦᱟᱜ ᱟᱯᱮ ᱠᱚ ᱪᱮᱫ ᱞᱮᱠᱟ ᱢᱮᱱᱟᱜ ᱯᱮᱭᱟ᱾
ᱟᱞᱮ ᱠᱚᱦᱚᱸ ᱵᱮᱥ ᱵᱩᱜᱤ ᱵᱟᱹᱲᱤᱡ ᱮᱱᱛᱮ ᱵᱩᱜᱤ ᱜᱮ ᱦᱟᱸᱜ ᱵᱮᱥ ᱜᱮ ᱦᱳᱭ ᱛᱚ ᱟᱦᱻ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱜᱼᱟ ᱫᱚ ᱵᱟᱝ
ᱱᱚᱜᱼᱚᱭ ᱱᱤᱭᱟᱹ ᱠᱚ ᱫᱤᱱ ᱫᱚ ᱱᱟᱦᱟᱜ ᱱᱤᱝᱠᱟ ᱜᱮ ᱦᱟᱸᱜ ᱱᱚᱜᱼᱚᱭ ᱦᱩᱲᱩ ᱠᱚ ᱢᱟ ᱠᱤᱪᱷᱩ ᱜᱟᱱ ᱵᱟᱠᱤ ᱢᱮᱱᱟᱜᱼᱟ ᱟᱨ
ᱛᱮᱦᱤᱧ ᱫᱚ ᱱᱟᱸᱜ ᱱᱤᱝᱠᱟ ᱜᱮ, ᱡᱤᱨᱟᱹᱣ ᱦᱟᱛᱟᱲ ᱠᱟᱱᱟ ᱵᱚ ᱜᱟᱹᱪᱷᱭᱟᱣ ᱪᱮᱫ ᱠᱚ ᱢᱮᱱᱟ ᱞᱚᱞᱚ ᱟᱹᱭᱠᱟᱹᱜ ᱠᱟᱱᱟ ᱜᱟᱨᱢᱤ ᱵᱩᱡᱷᱟᱹᱜ ᱠᱟᱱᱟ᱾ ᱚᱱᱟ ᱠᱷᱟᱹᱛᱤᱨ ᱛᱮ ᱤᱧ ᱫᱚ ᱚᱲᱟᱜ ᱨᱮᱜᱮ ᱢᱮᱱᱟᱜ ᱟᱠᱟ ᱫᱤᱧᱟ ᱱᱷᱟᱸᱜ᱾ ᱱᱚᱜᱼᱚᱭ ᱜᱚᱢᱠᱮ ᱟᱨ ᱟᱵᱮᱱ ᱪᱮᱫ ᱵᱮᱱ ᱪᱤᱠᱟᱹ ᱵᱟᱲᱟᱭᱮᱜᱼᱟ?
ᱟᱹᱞᱤᱧ ᱦᱚᱸ ᱱᱤᱛᱚᱜ ᱫᱚ ᱱᱟᱸᱜ ᱱᱚᱜᱼᱚᱭ ᱚᱲᱟᱜ ᱠᱚᱥᱮᱱ ᱨᱮᱜᱮ ᱫᱩᱲᱩᱵ ᱵᱟᱲᱟ ᱦᱩᱭ ᱭᱟᱠᱟᱱᱟ᱾
ᱦᱳᱭ ᱦᱳᱭ! ᱫᱟᱜ ᱡᱟᱯᱩᱫ ᱠᱚᱫᱚ ᱵᱷᱟᱜᱤ ᱴᱷᱤᱠ ᱜᱮ ᱦᱩᱭᱠᱟᱱᱟ ᱜᱚᱝᱠᱮ ᱟᱞᱮᱥᱮᱫ ᱫᱚ ᱥᱚᱢᱚᱭ ᱵᱷᱟᱜᱤ ᱜᱮ ᱫᱟᱜ ᱡᱟᱹᱲᱤ ᱦᱩᱭᱟᱱᱟ ᱦᱮᱸ?
ᱦᱮᱸ ᱛᱚ ᱛᱟᱦᱚᱞᱮ ᱠᱷᱟᱱ ᱫᱚ ᱪᱟᱥᱵᱟᱥ ᱠᱚᱫᱚ ᱯᱩᱨᱟᱹ ᱮᱛᱚᱦᱚᱵ ᱦᱩᱭ ᱠᱟᱱᱟ ᱥᱮ ᱵᱟᱝᱜᱮ ᱟᱹᱣᱨᱤ᱾
ᱮᱛᱚᱦᱚᱵ ᱢᱟᱱᱮ ᱵᱟᱨᱟᱵᱟᱹᱨᱤ ᱥᱮᱫ ᱟᱨ ᱦᱟᱱᱛᱮ ᱟᱫᱚᱢ ᱦᱚᱲ ᱫᱚ ᱢᱩᱪᱟᱹᱫ ᱥᱮᱫ ᱱᱚᱝᱠᱟ ᱞᱮᱠᱟ ᱦᱩᱭ ᱠᱟᱱᱟ ᱱᱟᱦᱟᱸᱜ ᱟᱞᱮ ᱥᱮᱫ ᱫᱚ
ᱞᱟᱹᱭ ᱞᱮᱠᱷᱟᱱ ᱫᱚ ᱵᱮᱥ ᱦᱚᱭ ᱛᱟᱦᱚᱞᱮ ᱫᱚ ᱱᱟᱜ ᱵᱷᱟᱜᱤ ᱜᱮ ᱛᱟᱞᱮ ᱦᱩᱭ ᱠᱟᱱᱟ ᱵᱟᱝ᱾ ᱟᱞᱮ ᱠᱚ ᱥᱮᱱᱚᱜᱼᱟ ᱟᱯᱮᱱ ᱱᱮᱫᱚ ᱱᱟᱦᱟᱜ ᱟᱞᱮ ᱠᱚ ᱥᱮᱱᱦᱚᱸ ᱫᱟᱜ ᱡᱟᱹᱯᱩᱫ ᱠᱚᱫᱚ ᱱᱤᱛᱚᱦᱚᱵ ᱵᱟᱲᱟ ᱜᱚᱫ ᱟᱠᱚ ᱯᱮ ᱯᱩᱱ ᱢᱟᱦᱟ ᱜᱟᱱ ᱦᱩᱭᱮᱱᱟ ᱱᱟᱦᱟᱜ ᱫᱟᱜ ᱠᱚᱫᱚ ᱟᱫᱚ ᱞᱟᱦᱟ ᱢᱟ ᱵᱟᱝ ᱦᱩᱭ ᱠᱟᱱᱛᱮ ᱪᱟᱥᱵᱟᱥ ᱠᱚᱦᱚᱸ ᱵᱟᱝ ᱮᱛᱚᱦᱚᱵ ᱦᱩᱭ ᱠᱟᱱᱟ ᱟᱫᱚ, ᱱᱮ ᱮᱠ ᱦᱩᱭᱮᱱᱟ, ᱚᱱᱮ ᱛᱚ ᱫᱟᱜ ᱵᱟᱲᱟ ᱫᱟᱜ ᱡᱟᱹᱲᱤ ᱠᱮ ᱟᱭ ᱟᱫᱚ, ᱠᱤᱪᱷᱩᱠ ᱠᱤᱪᱷᱩᱠ ᱜᱟᱱ ᱚᱱᱟ ᱞᱟᱹᱭ ᱞᱮᱠ- ᱮᱱᱠᱷᱟᱱ ᱫᱚ ᱫᱟᱜ ᱠᱚ ᱵᱟᱹᱫᱽ ᱠᱚᱨᱮ ᱫᱟᱜ ᱠᱚᱫᱚ ᱱᱟᱦᱟᱸᱜ ᱯᱮᱨᱮᱡ ᱵᱟᱲᱟ ᱜᱚᱫ ᱟᱠᱟᱱᱟ, ᱟᱨ ᱠᱟᱹᱢᱤ ᱠᱚᱦᱚᱸ ᱱᱟᱝ ᱦᱮᱸ ᱥᱤ ᱵᱟᱲᱟ ᱜᱚᱫ ᱟᱠᱟᱜ ᱟᱠᱚ ᱟᱨ ᱨᱚᱦᱚᱭ ᱠᱚᱫᱚ ᱱᱟᱜ ᱟᱹᱣᱨᱤ ᱮᱛᱚᱦᱚᱵᱚᱜᱼᱟ, ᱚᱱᱠᱟ ᱫᱚ ᱟᱞᱮ ᱠᱚᱥᱮᱱ ᱫᱚ᱾
ᱟᱪᱷᱟ ᱪᱷᱟ ᱪᱷᱟ
ᱟᱯᱮ ᱥᱮᱱ ᱠᱷᱚᱱ ᱫᱚ ᱱᱚᱰᱮ ᱫᱚ ᱞᱟᱹᱭᱧ ᱫᱚ ᱱᱟ ᱛᱟᱭᱚᱢ ᱜᱮᱭᱟᱞᱮᱼᱼ
ᱯᱮᱥᱮᱱ ᱦᱮᱸᱼᱼ ᱪᱮᱫ ᱞᱮᱠᱟ ᱠᱟᱛᱮᱫ ᱦᱩᱲᱩ ᱯᱮᱼᱼ ᱪᱟᱹᱥᱤᱭᱟ ᱟᱨ ᱪᱮᱫ ᱪᱮᱫ ᱦᱩᱲᱩ ᱯᱮ ᱨᱚᱦᱚᱭᱮᱫᱼᱟ ᱠᱤᱪᱷᱩ ᱴᱟᱜ ᱞᱟᱹᱭ ᱛᱟᱞᱟᱝ ᱢᱮ?
ᱟᱪᱪᱷᱟ ᱟᱞᱮ ᱱᱚᱛᱮ ᱫᱚ ᱚᱱᱠᱟ ᱫᱚᱼᱼ ᱮᱛᱮ ᱦᱩᱲᱩ ᱞᱟᱹᱭ ᱞᱮᱠᱷᱟᱱ ᱫᱚᱼᱼ ᱚᱲᱟᱜ ᱠᱚᱨᱮ ᱱᱟᱜ ᱜᱮ ᱱᱚᱣᱟ ᱥᱚᱨᱱᱚ ᱠᱚ ᱜᱚᱰᱟ ᱦᱩᱲᱩ ᱠᱚ ᱟᱨᱼᱼ ᱡᱟᱦᱟᱸ ᱵᱟᱞᱤ ᱵᱷᱚᱡᱚᱱᱟ ᱠᱚ ᱟᱹᱰᱤ ᱨᱚᱠᱚᱢ ᱢᱟᱱᱮ ᱪᱮᱫ ᱠᱚᱠᱚ ᱞᱟᱹᱭᱟ ᱟᱫᱚ ᱪᱟᱥ ᱵᱟᱥ ᱠᱚᱫᱚ ᱤᱱᱟᱹᱜᱮ ᱱᱟᱜᱼᱼ ᱚᱱᱠᱟ ᱪᱟᱨᱟ ᱚᱱᱮ ᱵᱟᱠᱚ ᱵᱟᱨᱦᱮᱼᱼ ᱦᱮᱸ ᱫᱚᱠᱟᱱ ᱠᱚᱨᱮ ᱦᱚᱸ ᱧᱟᱢᱚᱜ ᱜᱮᱭᱟ ᱚᱱᱟ ᱪᱟᱨᱟ ᱠᱚᱦᱚᱸ ᱡᱟᱦᱟᱸ ᱡᱟᱦᱸᱟ ᱫᱚ ᱦᱟᱛᱟᱣ ᱵᱟᱲᱟ ᱠᱟᱛᱮᱱᱼᱼ ᱪᱟᱨᱟᱭ ᱜᱮᱭᱟ ᱠᱚ ᱟᱨ ᱚᱱᱟ ᱠᱚᱦᱚᱸ ᱠᱚ ᱨᱚᱦᱚᱭ ᱜᱮᱭᱟ ᱱᱟᱦᱟᱜᱼᱼ ᱟᱨ ᱟᱯᱮᱥᱮᱱ ᱫᱚ ᱛᱟᱦᱚᱞᱮ ᱱᱚᱝᱠᱟ ᱤᱭᱟᱹ ᱠᱚᱫᱚ ᱥᱤ ᱠᱚᱫᱚ ᱱᱟᱜ ᱱᱚᱝᱠᱟ ᱢᱤᱥᱤᱱ ᱴᱮᱠ ᱴᱟᱨᱼᱼ ᱥᱮ ᱚᱱᱟ ᱠᱟᱰᱟ ᱱᱟᱦᱮᱞ ᱟᱛᱮᱱ ᱜᱮᱼᱼ
ᱦᱳᱭ ᱦᱳᱭ ᱦᱳᱭ ᱦᱚᱭ ᱜᱚᱢᱠᱮ ᱟᱞᱮᱥᱮᱫ ᱦᱚᱸᱼᱼ ᱟᱨ ᱪᱮᱫ ᱠᱚ ᱞᱟᱹᱭᱟ ᱴᱮᱠᱴᱟᱨ ᱜᱟᱹᱰᱤ ᱛᱮᱦᱚᱸ ᱥᱤᱭᱳᱜ ᱦᱩᱭᱩᱜ ᱜᱮᱭᱟ ᱟᱨ ᱰᱟᱹᱝᱨᱤ ᱛᱮᱦᱚᱸ ᱥᱤᱭᱳᱜ ᱦᱩᱭᱩᱜ ᱜᱮᱭᱟ ᱱᱮᱼᱼ ᱱᱮᱛᱟᱨ ᱢᱟ ᱵᱮᱥᱤ ᱵᱷᱟᱜᱮ ᱪᱮᱫ ᱠᱚ ᱞᱟᱹᱭᱟᱼᱼ ᱴᱮᱠᱴᱟᱨ ᱜᱟᱹᱰᱤᱜᱮ ᱜᱟᱹᱰᱤ ᱛᱮ ᱢᱟᱲᱟᱝ ᱥᱤ ᱞᱟᱦᱟ ᱠᱟᱛᱮᱫ ᱯᱚᱨᱮ ᱛᱮ, ᱦᱮᱸ ᱰᱟᱹᱝᱨᱤ ᱛᱮ ᱥᱤᱭᱳᱜ ᱦᱩᱭᱩᱜ ᱠᱟᱱᱟ ᱪᱮᱫᱟᱜ ᱪᱷᱮᱼᱼ ᱥᱮᱫᱟᱭ ᱞᱮᱠᱟ ᱡᱩᱜᱠ ᱵᱟᱝ ᱠᱟᱱᱟ ᱵᱟᱝᱜᱮ ᱫᱟᱲᱮ ᱭᱟᱜᱼᱟ ᱰᱟᱹᱝᱨᱤ ᱛᱮ ᱛᱚ ᱥᱤᱭᱚᱜ ᱢᱟ ᱦᱟᱸᱜ ᱜᱟᱹᱰᱤ ᱢᱟ ᱞᱟᱜᱟᱣ ᱜᱮ ᱞᱟᱜᱟᱜᱼᱟ᱾
ᱜᱟᱹᱰᱤ ᱦᱚᱸ ᱱᱤᱛᱚᱜ ᱜᱟᱹᱰᱤ ᱠᱚ ᱱᱤᱛᱚᱜ ᱫᱚ ᱜᱟᱹᱰᱤ ᱠᱚᱼᱼ
ᱦᱩᱸ
ᱦᱮᱸ ᱱᱤᱛᱚᱜ ᱫᱚ ᱱᱚᱜᱼᱚᱭ ᱱᱚᱝᱠᱟ ᱜᱟᱹᱰᱤ ᱡᱩᱜ ᱠᱚᱦᱚᱸ ᱢᱟᱱᱮ ᱴᱮᱠᱴᱟᱨ ᱛᱮᱦᱚᱸ ᱱᱮᱛᱟᱨ ᱢᱟ ᱱᱚᱜᱼᱚᱭᱼᱼ ᱥᱩᱵᱤᱫᱷᱟ ᱧᱟᱢ ᱠᱟᱱᱟ ᱥᱮ ᱮᱱᱠᱷᱟᱱ ᱫᱚ ᱟᱨ ᱤᱱᱟᱹ ᱛᱮᱦᱚᱸ ᱛᱚ ᱠᱟᱹᱢᱤ ᱢᱟ ᱜᱟᱱᱚᱜ ᱠᱟᱱ ᱜᱮᱭᱟ ᱟᱨᱼᱼ ᱱᱮ ᱤᱱᱟᱹᱜᱮ ᱠᱟᱹᱴᱤᱡ ᱟᱥᱟᱱ ᱦᱚᱸ ᱟᱥᱟᱱ ᱧᱚᱜ ᱠᱟᱱᱟ ᱢᱟᱱᱮ ᱥᱤᱭᱳᱜ ᱠᱚ ᱢᱟᱱᱮᱼᱼ ᱩᱱᱟᱹᱜ ᱵᱟᱝ ᱠᱚᱥᱴᱚᱜ ᱦᱩᱭᱩᱜ ᱠᱟᱱᱟ
ᱢᱟᱱᱮ ᱚᱠᱛᱚ ᱠᱟᱹᱴᱤᱡ ᱠᱚᱢ ᱤᱫᱤᱜ ᱠᱟᱱᱟ ᱟᱵᱚ ᱞᱟᱹᱜᱤᱫ ᱱᱚᱝᱠᱟ ᱞᱟᱹᱭᱟ ᱥᱟᱡᱮᱱ ᱦᱚᱸ ᱡᱩᱫᱤ ᱰᱟᱹᱝᱨᱤ ᱛᱮᱢ ᱥᱤᱭᱳᱜ ᱠᱷᱟᱡᱫᱚ ᱱᱟᱦᱟᱜ ᱯᱟᱨᱚᱢ ᱪᱟᱞᱟᱜᱼᱟ ᱚᱱᱟ ᱠᱷᱟᱹᱛᱤᱨ ᱱᱤᱛᱚᱜ ᱢᱟ ᱦᱩᱸ ᱦᱩᱸ ᱴᱷᱤᱠ᱾ ᱱᱮᱛᱟᱨ ᱜᱟᱹᱰᱤ ᱛᱮᱜᱮ ᱥᱤᱭᱳᱜ ᱫᱚ ᱞᱟᱜᱟᱜ-ᱟ, ᱡᱩᱜᱽᱴᱟᱜ ᱫᱚ ᱱᱟᱦᱟᱜ ᱪᱮᱫ ᱯᱩᱨᱟᱹᱴᱟ ᱫᱚᱞ ᱟᱠᱟᱱᱟ ᱛᱚ ᱱᱤᱛ ᱫᱚ᱾
ᱦᱳᱭ ᱦᱳᱭ, ᱦᱟᱱᱛᱮ ᱴᱟᱠᱴᱟᱨ ᱜᱟᱲᱤ ᱛᱮᱠᱷᱟᱱ ᱫᱚ ᱪᱮᱫ ᱞᱟᱜᱮ ᱦᱚᱸ ᱞᱟᱜᱮᱜ-ᱟ ᱟᱨ ᱱᱚᱝᱠᱟ ᱱᱤᱡᱮ ᱰᱟᱝᱨᱟ ᱛᱮᱢ ᱥᱤᱭᱟ ᱠᱟᱹᱴᱤᱡ ᱚᱱᱟ ᱫᱚ ᱵᱟᱝ ᱩᱱᱟᱹᱜ ᱩᱥᱟᱹᱨᱟ ᱵᱟᱝ ᱩᱥᱟᱹᱨᱟᱜ-ᱟ, ᱮᱱᱠᱷᱟᱱ ᱫᱚ ᱠᱟᱹᱴᱤᱡ ᱴᱟᱭᱤᱢ ᱠᱚᱦᱚᱸ ᱱᱚᱠᱥᱚᱜᱼᱟ, ᱟᱨ ᱢᱟᱱᱮ ᱥᱤ ᱵᱟᱲᱟᱭ ᱛᱮᱜᱮ ᱢᱚᱱᱮ ᱱᱚᱛᱮ ᱥᱤᱡᱮᱱ ᱠᱚᱦᱚᱸ ᱯᱟᱨᱚᱢ ᱪᱟᱞᱟᱣ ᱤᱫᱤ ᱜᱚᱫᱚᱜᱼᱟ ᱵᱟᱝ
ᱦᱮᱸ ᱦᱮᱸ ᱦᱩᱭ ᱠᱟᱱᱟ᱾
ᱮᱸ ᱱᱚᱣᱟ ᱴᱮᱠᱴᱟᱨ ᱜᱟᱲᱤ ᱠᱚᱛᱮᱜ ᱠᱷᱟᱱ ᱫᱚ ᱞᱟᱜᱮ ᱫᱷᱟᱨᱟ ᱞᱟᱜᱮᱜᱼᱟ ᱠᱟᱹᱢᱤ ᱠᱚᱦᱚᱸ ᱩᱥᱟᱹᱨᱟ ᱜᱚᱫᱚᱜᱼᱟ
ᱦᱩᱸ ᱦᱩᱸ᱾
ᱟᱞᱮ ᱱᱚᱛᱮ ᱦᱚᱸ ᱚᱱᱠᱟ ᱜᱮ ᱰᱟᱝᱨᱟ ᱠᱟᱰᱟ ᱱᱟᱦᱮᱞ ᱛᱮᱫᱚ ᱢᱟᱱᱮ ᱩᱱᱟᱹᱜ ᱥᱤ ᱫᱚ ᱥᱤ ᱵᱟᱲᱟ ᱦᱩᱭᱩᱜ ᱠᱟᱱ ᱜᱮᱭᱟ, ᱟᱫᱚ ᱩᱱᱟᱹᱜ ᱫᱚ ᱵᱟᱝ ᱠᱷᱩᱵ ᱠᱚᱢ, ᱟᱯᱮ ᱞᱮᱠᱟ ᱱᱚᱝᱠᱟ ᱤᱭᱟᱹ ᱛᱮᱜᱮ ᱱᱟᱜ ᱴᱮᱠᱴᱟᱨ ᱠᱚᱛᱮ ᱜᱮ ᱥᱮᱬᱟ ᱥᱮᱬᱟ ᱵᱟᱹᱫᱽ ᱠᱚᱫᱚ ᱟᱨᱚ ᱰᱟᱹᱝᱨᱤ ᱱᱟᱦᱮᱞ ᱛᱮᱫᱚ ᱱᱟᱜ ᱥᱮ ᱥᱮᱬᱟ ᱥᱮᱬᱟ ᱵᱟᱹᱫᱽ ᱠᱚᱫᱚ ᱢᱟᱱᱮ ᱥᱤ ᱡᱚᱝ ᱦᱚᱸ ᱢᱟᱱᱮ ᱟᱲᱮᱥᱚᱜ-ᱟ ᱟᱨ ᱢᱮᱱᱴᱮᱪ ᱟ ᱢᱮᱦᱱᱚᱛ ᱦᱚᱸ ᱢᱟᱱᱮ ᱠᱚᱥᱴᱚ ᱦᱚᱸ ᱠᱟᱹᱴᱤᱡ ᱠᱚᱥᱴᱚ ᱦᱩᱭᱩᱜᱼᱟ᱾ᱟᱨ ᱴᱮᱠᱴᱟᱨ ᱠᱚᱛᱮᱫ ᱠᱷᱟᱱ ᱫᱚ ᱩᱥᱟᱹᱨᱟ ᱜᱚᱫᱚᱜ ᱠᱟᱱᱟ᱾
ᱛᱮᱜ ᱦᱳᱭᱳᱜ ᱦᱳᱭ ᱟᱞᱮᱥᱱ ᱦᱚᱸ ᱱᱚᱝᱠᱟ ᱜᱮ ᱜᱟᱹᱰᱤ ᱜᱮ ᱡᱟ ᱛᱤ ᱞᱟᱜᱟᱣ ᱦᱳᱭᱳᱜ ᱠᱟᱱᱟ, ᱟᱨ ᱰᱟᱝᱨᱤ ᱠᱚᱦᱚᱸ ᱱᱮᱛᱟᱨ ᱢᱟ ᱱᱚᱝᱠᱟ ᱰᱷᱮᱨ ᱰᱷᱮᱨ ᱵᱟᱝᱞᱮ ᱫᱚᱦᱚᱭᱮᱫ ᱠᱚᱣᱟ ᱱᱚᱛᱮ ᱟᱞᱮᱥᱮᱫ ᱢᱟ ᱠᱟᱹᱪᱤᱡ ᱪᱮᱫ ᱠᱚ ᱞᱟᱹᱭᱟ ᱚᱱᱟ ᱜᱩᱢᱟᱴ ᱠᱚ ᱴᱟᱺᱰᱤ ᱠᱚ ᱰᱝᱨᱤ ᱛᱚᱞ ᱠᱚ ᱞᱟᱹᱜᱤᱫ ᱮᱠᱫᱚᱢ ᱢᱩᱥᱠᱤᱞ ᱡᱟᱜᱟ ᱵᱟᱹᱱᱩᱜ ᱠᱟᱜ-ᱟ ᱚᱠᱟᱨᱮ ᱰᱟᱹᱝᱨᱤᱢ ᱛᱚᱞᱮᱭᱟ ᱜᱟᱹᱭ ᱠᱚᱦᱚᱸ? ᱱᱚᱝᱠᱟ ᱨᱮᱠᱚ ᱛᱟᱦᱮᱸ ᱛᱟᱦᱮᱱᱟ ᱢᱤᱫ ᱡᱚᱲᱟ ᱵᱟᱨ ᱡᱚᱲᱟ ᱤᱱᱟᱹᱜ ᱠᱷᱚᱱ ᱰᱷᱮᱨ ᱵᱟᱝᱠᱚ ᱛᱟᱦᱮᱱᱟ᱾ ᱪᱮᱫᱟᱜ ᱭᱟ ᱩᱱᱠᱩ ᱡᱚᱛᱱᱚ ᱞᱟᱹᱜᱤᱫ ᱦᱚᱸ ᱟᱹᱰᱤ ᱴᱟᱭᱤᱢ ᱦᱚᱸ ᱞᱟᱜᱟᱜ-ᱟ ᱥᱮ ᱩᱱᱠᱩ ᱡᱚᱢ ᱞᱟᱹᱜᱤᱫ ᱦᱚᱸ ᱡᱚᱜᱟᱨ ᱩᱫᱜᱟᱨ ᱡᱚᱨ ᱛᱚ, ᱚ ᱠᱚ ᱞᱟᱹᱭᱟ ᱵᱩᱥᱩᱵ ᱦᱚᱸ ᱡᱚᱢ ᱜᱮᱭᱟ᱾ ᱠᱚ ᱟᱫᱚ ᱮᱱᱛᱮᱫ ᱵᱩᱥᱩᱵ ᱡᱚᱢ ᱢᱚᱛ ᱦᱚᱛᱚᱡ ᱛᱮ ᱢᱟ ᱵᱮᱥ ᱵᱟᱝᱠᱚ ᱵᱩᱡᱷᱟᱹᱣ-ᱟ ᱜᱷᱟᱸᱥ ᱦᱚᱸ ᱞᱟᱹᱠᱛᱤ ᱜᱮ᱾
ᱦᱳᱭ ᱟᱨ ᱩᱱᱠᱩ ᱱᱤᱭᱮ ᱫᱚᱦᱚ ᱠᱟᱠᱚ ᱠᱷᱟᱱ ᱵᱤᱱ ᱱᱩᱠᱩ ᱦᱚᱸ ᱠᱟᱹᱴᱤᱡ ᱢᱟᱱᱮ ᱫᱚᱦᱚ ᱜᱤᱲᱤ ᱦᱚᱸᱛᱚ ᱵᱟᱝ ᱜᱟᱱᱚᱜ-ᱟ, ᱧᱮᱞ ᱟᱠᱚ ᱦᱩᱭᱩᱜᱼᱟ, ᱡᱚᱛᱚᱱ ᱦᱚᱸ ᱦᱩᱭᱩᱜᱼᱟ ᱟᱰᱤ ᱨᱚᱠᱚᱢ ᱵᱟᱝ?
ᱦᱳᱭ ᱦᱳᱭ ᱦᱳᱭ ᱜᱚᱢᱠᱮ᱾
ᱛᱟᱦᱞᱮ ᱫᱚᱦᱚ ᱜᱤᱲᱤ ᱞᱮᱠᱷᱟᱱ ᱢᱟ ᱵᱟᱝ ᱜᱟᱱᱚᱜᱼᱟ᱾
ᱵᱟᱝ ᱜᱟᱱᱚᱜᱼᱟ᱾
ᱟᱯᱮ ᱥᱮᱱ ᱫᱚ ᱛᱟᱦᱞᱮ ᱫᱚ ᱜᱚᱝᱠᱮ ᱢᱟᱱᱮ ᱪᱟᱥ ᱠᱚᱫᱚ ᱢᱟᱱᱮ ᱱᱤᱭᱟᱹ ᱟᱥᱟᱲ ᱵᱚᱸᱜᱟ ᱫᱤᱱ ᱜᱮ ᱥᱮ ᱵᱟᱨᱚ ᱢᱥᱤ ᱞᱮᱠᱟᱜᱮ ᱢᱟᱱᱮ ᱥᱤᱛᱩᱝ ᱦᱩᱲᱩ ᱦᱚᱸ ᱟᱹᱰᱤ ᱨᱚᱠᱚᱢ ᱪᱟᱥ?
ᱦᱳᱭ ᱜᱚᱝᱠᱮ ᱟᱯᱮ ᱥᱮᱫ ᱫᱚ ᱱᱟᱦᱟᱜ ᱥᱤᱛᱤᱝ ᱦᱩᱲᱩ ᱫᱚ ‌ᱰᱷᱮᱨ ᱵᱟᱝᱞᱮ ᱪᱟᱥᱮᱫ-ᱟ ᱱᱚᱣᱟ ᱥᱤᱛᱩᱝ ᱦᱳᱲᱳ ᱠᱚᱫᱚ ᱱᱟᱦᱟᱜ ᱚᱱᱟ ᱪᱮᱫ ᱠᱚ ᱞᱟᱹᱭᱟ ᱪᱮ ᱵᱚᱨᱚ ᱠᱚᱠᱚ ᱱᱚᱝᱠᱟ ᱟᱰᱮᱯᱟᱥᱮ ᱟᱛᱳ ᱴᱚᱞᱟ ᱢᱮᱱᱟᱜ ᱟᱠᱟᱫᱼᱟ ᱩᱱᱠᱩ ᱚᱱᱛᱮ ᱠᱚ ᱪᱟᱥ ᱜᱮᱭᱟ ᱠᱚ ᱱᱚᱣᱟ ᱥᱮᱞᱚ ᱢᱮᱥᱤᱱ ᱠᱚ ᱢᱮᱱᱟᱜ ᱛᱟᱠᱚᱣᱟ ᱾
ᱩᱸᱜ ᱦᱩᱸ
ᱱᱩᱠᱩ ᱛᱩᱲᱩᱠ ᱠᱩ ᱢᱮᱱᱟᱜ ᱠᱚᱣᱟ, ᱱᱩᱠᱩ ᱠᱩᱠᱩ ᱪᱟᱥ ᱜᱮᱭᱟ ᱠᱚ᱾ ᱟᱨ ᱥᱟᱱᱛᱟᱲ ᱵᱚᱥᱛᱤ ᱨᱮᱫᱚ ᱱᱚᱜᱼᱚᱭ ᱱᱟᱦᱟᱜ ᱟᱜᱷᱟᱸᱲ ᱛᱤᱭᱟᱹᱜ ᱞᱮᱱ ᱠᱷᱟᱜ ᱫᱚ ᱱᱟᱦᱟᱜ ᱢᱮᱱᱮ ᱤᱭᱟᱹ ᱠᱚᱞᱮ ᱪᱟᱥ ᱜᱮᱭᱟᱞᱮ ᱛᱩᱲᱤ ᱠᱚ, ᱛᱤᱞᱢᱤᱧ ᱠᱚ ᱨᱟᱢᱲᱟ ᱠᱚ᱾ ᱢᱩᱞᱟᱹ ᱠᱚ, ᱞᱟᱯᱷᱟ ᱟᱲᱟᱜ ᱠᱚ, ᱱᱚᱣᱟ ᱠᱚᱞᱮ ᱪᱟᱥ ᱟᱞᱮ ᱱᱟᱸᱦᱟᱜ
ᱟᱞᱮ ᱦᱚᱸ ᱚᱱᱠᱟ ᱫᱚ ᱢᱟᱱᱮ ᱵᱟᱨᱚ ᱢᱟᱥᱤ ᱞᱮᱠᱟ ᱪᱟᱥ ᱠᱚᱫᱚ ᱵᱟᱝ ᱟᱜ ᱱᱤᱭᱟᱹ ᱟᱥᱟᱲ ᱵᱚᱸᱜᱟ ᱫᱤᱱ ᱜᱮ ᱟᱨ ᱪᱟᱥ ᱠᱚᱫᱚ ᱱᱟᱦᱟᱜ ᱟᱫᱚ ᱟᱨ ᱚᱱᱠᱟ ᱢᱟᱱᱮ ᱵᱮᱵᱚᱥᱛᱟ ᱠᱚᱦᱚᱸ ᱵᱟᱹᱱᱩᱜᱼᱟ ᱥᱮ ᱮᱸᱻ ᱢᱤᱱᱤᱥ ᱥᱮᱞᱚ ᱠᱚ ᱥᱮᱞᱚ ᱠᱚ ᱟᱹᱰᱤ ᱴᱩᱞᱩ ᱠᱚ ᱢᱟᱱᱮ ᱫᱟᱜ ᱨᱮᱱᱟᱜ ᱚᱱᱟ ᱵᱮᱵᱚᱥ ᱥᱟᱢᱟᱱᱱᱚ ᱵᱟᱝ ᱠᱷᱟᱱ ᱫᱚ ᱥᱤᱛᱩᱝ ᱦᱩᱲᱩ ᱠᱚᱫᱚ ᱵᱟᱝ ᱟᱱᱟᱜ᱾
ᱦᱚᱭ ᱦᱚᱭ᱾
ᱛᱟᱦᱚᱞᱮ ᱱᱚᱣᱟ ᱨᱮᱱᱟᱜ ᱫᱚ ᱱᱮᱛᱟᱨ ᱫᱤᱱ ᱢᱟ ᱱᱤᱭᱟᱹ ᱡᱮᱢᱚᱱ ᱟᱥᱟᱲ ᱵᱚᱸᱜᱟ ᱫᱤᱱ ᱫᱟᱜ ᱡᱟᱹᱲᱤ ᱵᱷᱚᱨᱥᱟ ᱜᱮ᱾ ᱟᱨ ᱠᱮᱱᱮᱞ ᱠᱚᱦᱚᱸ ᱛᱚ ᱚᱱᱠᱟ ᱢᱟᱱᱟᱜ ᱦᱮᱱᱟᱜ ᱫᱚ ᱦᱮᱱᱟᱜ ᱜᱮᱭᱟ ᱟᱫᱚ ᱠᱮᱱᱮᱞ ᱨᱮᱦᱚ ᱴᱷᱤᱠ ᱢᱚᱛᱚ ᱫᱟᱜ ᱠᱚ ᱵᱟᱝ ᱠᱚ ᱟᱲᱟᱜ ᱠᱷᱟᱱ ᱢᱟ ᱵᱟᱝ ᱦᱤᱡᱩᱜᱼᱟ᱾
ᱦᱚᱭ ᱚᱱᱠᱟ ᱜᱮ ᱟᱞᱮ ᱥᱮᱫ ᱦᱚᱸ ᱢᱮᱱᱟᱜ ᱜᱮᱭᱟ ᱱᱟᱦᱟᱜ ᱢᱤᱫ ᱴᱮᱱ ᱜᱟᱰᱟ ᱨᱮ ᱱᱚᱜ ᱡᱮ ᱜᱮᱴ ᱾ ᱠᱚ ᱵᱮᱱᱟᱣ ᱟᱠᱟᱜ ᱜᱮᱭᱟ ᱱᱟᱦᱟᱜ ᱟᱫᱚ ᱚᱱᱟᱫᱚ ᱜᱚᱝᱠᱮ ᱪᱮᱫ ᱠᱚ ᱞᱟᱹᱭᱟ ᱱᱤᱛᱚᱜ ᱫᱚ ᱦᱟᱹᱠᱩ ᱡᱚᱢ ᱞᱮᱠᱟᱜᱮ ᱦᱩᱭ ᱜᱟᱱᱚᱜ ᱠᱟᱱᱟ᱾ ᱯᱩᱨᱟᱹᱴᱟᱜ ᱚᱱᱟ ᱠᱮᱱᱮᱞ ᱫᱚ ᱢᱟᱱᱮ ᱫᱟᱜ ᱫᱚ ᱵᱟᱝ ᱦᱤᱡᱩᱜ ᱠᱟᱱᱟ ᱯᱚᱨ ᱠᱷᱟᱹᱞᱤ ᱦᱟᱹᱠᱩ ᱡᱚᱢ ᱞᱮᱠᱟ ᱜᱮ ᱦᱩᱭᱩᱜ ᱠᱟᱱᱟ ᱚᱱᱟ ᱫᱚ ᱾
ᱟᱨ ᱛᱟᱦᱚᱞᱮ ᱠᱚᱝᱠᱮ ᱟᱯᱮ ᱥᱮᱱ ᱫᱚ ᱟᱞᱩ ᱠᱚ ᱵᱤᱞᱟᱹᱛᱤ ᱠᱚᱫᱚ ᱪᱟᱥ ᱵᱟᱲᱟᱭᱟ ᱠᱚ ᱥᱮ ᱵᱟᱝ-ᱟ, ᱥᱤᱛᱩᱝ ᱫᱤᱱ ᱱᱚᱣᱟ ᱦᱩᱲᱩ ᱪᱟᱥ ᱨᱟᱠᱟᱵ ᱵᱟᱲᱟ ᱡᱟᱦᱟ ᱞᱮᱠᱟ ᱮᱴᱟᱜ ᱠᱚ ᱥᱮᱱ ᱫᱤᱥᱚᱢ ᱢᱟ ᱪᱟᱥ ᱵᱟᱲᱟᱭ ᱜᱮᱭᱟ ᱛᱚ ᱟᱞᱩ ᱵᱤᱞᱟᱹᱛᱤ ᱟᱹᱰᱤ ᱨᱚᱠᱚᱢ ᱢᱟᱱᱮ ᱩᱛᱩ ᱵᱩᱞᱩᱝ
ᱦᱚᱭ ᱜᱚᱝᱠᱮ ᱟᱞᱮ ᱥᱮᱫ ᱱᱤᱭᱟᱹ ᱞᱮ ᱪᱟᱥ ᱟᱨ ᱱᱚᱦᱟᱜ ᱱᱚᱜᱼᱚᱭ ᱪᱮᱫ ᱠᱚ ᱞᱟᱹᱭᱟ, ᱥᱤᱛᱩᱝ ᱠᱚᱦᱚᱸᱰᱟ ᱠᱚ ᱞᱟᱹᱭᱟ ᱟᱨ ᱱᱤᱭᱟᱹ ᱵᱤᱞᱟᱹᱛ ᱛᱮ ᱠᱚ ᱞᱟᱹᱭᱟ ᱤᱱᱟᱹ ᱠᱟᱛᱮᱫ ᱚᱱᱟ ᱯᱩᱲᱜᱮ ᱢᱤᱫᱴᱮᱡ ᱠᱩᱢᱰᱷᱟᱹᱣ ᱠᱚ ᱵᱟᱠᱚ ᱞᱟᱹᱭᱟ?
ᱯᱩᱬ ᱜᱮ ᱧᱮᱞᱚᱜᱼᱟ ᱥᱮ ᱞᱟᱹᱴᱩ ᱞᱟᱹᱴᱩ ᱡᱚᱜᱼᱟ ᱮᱠᱫᱚᱢ ᱢᱤᱫᱴᱮᱱ ᱜᱮ ᱫᱚᱢᱮ ᱠᱤᱞᱳ ᱫᱚᱥ ᱠᱤᱞᱳ ᱚᱱᱠᱟ ᱫᱷᱟᱹᱵᱤᱡ ᱛᱟᱦᱮᱱᱟ ᱫᱚᱥ ᱯᱚᱱᱨᱚ ᱠᱤᱞᱳ ᱠᱤᱞᱳ ᱫᱷᱟᱹᱵᱤᱡ ᱦᱟᱨᱟᱜᱼᱟ᱾
ᱦᱮᱸ
ᱱᱚᱣᱟ ᱠᱚ ᱞᱟᱹᱭ ᱠᱷᱟᱡ ᱪᱟᱥ ᱜᱮᱭᱟᱞᱮ ᱢᱩᱞᱟᱹ ᱠᱚ ᱟᱨ ᱱᱚᱣᱟ ᱪᱮᱫ ᱠᱚ ᱞᱟᱹᱭᱟ ᱢᱩᱞᱟᱹ ᱟᱲᱟᱜ ᱠᱚ ᱞᱟᱯᱷᱟ ᱟᱲᱟᱜ ᱜᱚᱝᱠᱮ ᱟᱯᱮ ᱥᱮᱫ ᱞᱟᱯᱷᱟ ᱟᱲᱟᱜ ᱧᱟᱢᱚᱜ ᱜᱮᱭᱟ?
ᱟᱞᱮ ᱱᱚᱛᱮ ᱫᱚ ᱱᱟᱜ ᱚᱱᱠᱟ ᱢᱟ ᱵᱟᱝᱜᱮ ᱱᱟᱜ
ᱟᱞᱮ ᱥᱮᱫ ᱫᱚᱠᱚ ᱧᱮᱞ ᱚᱱᱟ ᱠᱚ, ᱚᱱᱟ ᱠᱚᱦᱟᱜ ᱞᱟᱯᱷᱟ ᱟᱲᱟᱜ ᱠᱚ ᱢᱮᱱᱟᱜᱼᱟ ᱵᱷᱟᱹᱡᱤ ᱡᱚᱢ ᱟᱹᱰᱤ ᱥᱤᱵᱤᱞᱟ ᱫᱚᱢᱮ ᱥᱤᱵᱤᱞᱟ᱾
ᱛᱟᱦᱚᱞᱮ ᱚᱱᱛᱮ ᱫᱚ ᱵᱟᱝ ᱡᱚᱢ ᱵᱟᱲᱟ ᱦᱩᱭ ᱟᱠᱟᱱᱟ
ᱱᱮᱛᱟᱨ ᱫᱤᱱ ᱫᱚ ᱦᱟᱸᱜ ᱱᱚᱜᱼᱱᱟ ᱟᱲᱟᱜ ᱧᱟᱢᱚᱜ ᱟᱞᱮ ᱥᱮᱫ ᱱᱩᱠᱩ ᱠᱚᱞᱟᱹᱭ ᱠᱚ ᱵᱟᱢᱵᱟᱲᱩ ᱟᱲᱟᱜ᱾
ᱵᱟᱢᱵᱟᱲᱩ ᱟᱲᱟᱜ᱾
ᱦᱳᱭ ᱡᱚᱢ ᱵᱟᱲᱟ ᱠᱟᱜᱼᱟ ᱵᱮᱱ, ᱚᱱᱟ ᱫᱚ ᱠᱟᱹᱴᱤᱡ ᱡᱚᱡᱚ ᱧᱚᱜ ᱫᱷᱟᱨᱟ ᱜᱮᱟ᱾
ᱵᱟᱝ ᱡᱚᱢ ᱵᱟᱲᱟ ᱦᱩᱭ ᱠᱟᱱᱟ ᱛᱟᱦᱚᱞᱮ ᱱᱟᱜ?
ᱦᱟᱹᱠᱩ ᱥᱟᱣ ᱫᱚ ᱫᱚᱢᱮ ᱥᱤᱵᱤᱞᱟ ᱚᱱᱟ ᱫᱚ ᱮᱠᱫᱚᱢ ᱾
ᱟᱨ ᱜᱚᱝᱠᱮ ᱟᱯᱮ ᱥᱮᱱ ᱫᱚ ᱛᱟᱦᱚᱞᱮ ᱱᱤᱭᱟᱹ ᱵᱟᱨ ᱢᱟ ᱵᱩᱨᱩ ᱯᱟᱛᱟ ᱠᱚ ᱫᱚᱢᱮ ᱦᱩᱭᱩᱜ ᱠᱟᱱᱟ ᱟᱫᱚ ᱟᱯᱮ ᱥᱮᱱ ᱫᱚ ᱦᱩᱭ ᱵᱟᱲᱟᱜᱼᱟ ᱥᱮ ᱵᱟᱝ ᱜᱮ ᱛᱟᱦᱚᱞᱮ?
ᱦᱳᱭ ᱜᱚᱢᱠᱮ ᱟᱞᱮ ᱥᱮᱫ ᱫᱚ ᱱᱟᱦᱟᱜ ᱵᱩᱨᱩ ᱯᱟᱛᱟ ᱠᱚᱫᱚ ᱵᱟᱝ ᱜᱮ ᱦᱩᱭᱩᱜ ᱜᱮᱭᱟ᱾ ᱵᱟᱞᱟᱝ ᱟᱞᱮ ᱟᱠᱷᱟ ᱥᱮᱫ ᱫᱚ ᱵᱟᱝ ᱦᱩᱭᱩᱜ ᱠᱟᱱᱟ ᱾ ᱱᱚᱜᱼᱚᱭ ᱮᱴᱟᱜ ᱠᱚᱫᱚ
ᱦᱚᱭ ᱦᱚᱭ ᱦᱚᱭ
ᱮᱠᱷᱟᱱ ᱱᱚᱣᱟ ᱵᱩᱨᱩ ᱯᱟᱛᱟ ᱟᱨ ᱪᱮᱫ ᱠᱚ ᱞᱟᱹᱭᱟ
ᱦᱳᱭ ᱦᱳᱭ ᱟᱞᱮ ᱠᱚᱥᱮᱱ ᱢᱮᱱᱛᱮ ᱟᱞᱮ ᱥᱩᱨ ᱠᱚᱨᱮ ᱫᱚ ᱵᱩᱨᱩ ᱵᱚᱸᱜᱟ ᱵᱩᱨᱩ ᱯᱟᱛᱟ ᱠᱚ ᱦᱩᱭ ᱵᱟᱲᱟᱜ ᱠᱟᱱ ᱜᱮᱭᱟ ᱛᱚ ᱱᱤᱭᱟᱹ ᱵᱟᱨᱥᱤᱧ ᱫᱚ ᱤᱱᱟᱹ ᱜᱮᱱᱟᱜ ᱥᱟᱹᱨᱫᱤ ᱠᱟᱱᱟ ᱢᱟᱱᱮ ᱥᱚᱯᱛᱟᱠᱮ ᱥᱚᱯᱛᱟ ᱢᱟᱱᱮ ᱵᱚᱱ ᱦᱩᱭᱩᱜ ᱠᱟᱱ ᱜᱮᱭᱟ ᱱᱟᱦᱟᱜ ᱱᱤᱭᱟᱹ ᱥᱩᱨᱥᱟᱴ ᱜᱮ ᱨᱮ ᱵᱩᱨᱩ ᱵᱚᱸᱜᱟᱜ ᱠᱚ ᱦᱩᱭ ᱵᱟᱲᱟᱜ ᱜᱮᱭᱟ ᱛᱟᱦᱚᱞᱮ
ᱳᱭ ᱜᱚᱢᱠᱮ ᱯᱚᱨᱮᱛᱮ ᱪᱮᱫ ᱠᱚ ᱞᱟᱹᱭᱟ ᱯᱟᱛᱟ ᱠᱚ ᱦᱩᱭᱩᱜ ᱠᱷᱟ ᱪᱮᱫ ᱠᱚ ᱵᱚᱸᱜᱟᱵᱩᱨᱩ ᱠᱚ ᱮᱸ ᱦᱮᱸᱜ ᱚᱱᱠᱟᱱᱟᱜ ᱯᱟᱛᱟ ᱠᱚ ᱦᱩᱭᱩᱜ ᱠᱷᱟᱱ ᱟᱯᱮ ᱥᱮᱫ ᱥᱮᱱ ᱦᱩᱭᱩᱜᱼᱟ ᱠᱷᱚᱵᱚᱨ ᱮᱢ ᱵᱤᱱ?
ᱟᱜ ᱪᱮᱫ ᱵᱟᱝ ᱦᱩᱭ ᱵᱟᱲᱟᱜ ᱠᱟᱱ ᱜᱮᱭᱟ ᱱᱚᱜᱼᱚᱭ ᱛᱚ ᱠᱟ. ᱱᱟᱭᱥᱟᱳᱨ ᱠᱚᱨᱮ ᱜᱚᱴᱟ ᱥᱤᱞᱟᱹ ᱠᱚᱨᱮᱱᱟᱜ ᱦᱩᱭᱱᱟ ᱱᱟᱜ ᱟᱨᱚ ᱱᱤᱛᱚᱜ ᱦᱩᱭᱩᱜ ᱠᱟᱱ ᱜᱮᱭᱟ ᱦᱩᱭᱩᱜ ᱞᱟᱹᱜᱤᱫ ᱱᱟᱜ ᱱᱚᱣᱟ ᱵᱟᱡᱟᱨ ᱫᱷᱟᱨᱮ ᱱᱚᱣᱟᱼᱼ ᱠᱟᱛᱷᱟᱞ ᱯᱟᱛᱟ ᱠᱚ ᱡᱟᱦᱟᱸ ᱠᱚ ᱞᱟᱹᱭᱟ ᱚᱸᱰᱮ ᱦᱩᱭᱩᱜ ᱞᱟᱹᱜᱤᱫ ᱜᱮᱭᱟ ᱦᱟᱸᱟᱜ
ᱪᱮᱫ ᱠᱚ ᱞᱟᱹᱭᱟ ᱜᱚᱢᱠᱮ ᱟᱯᱮ ᱫᱤᱥᱚᱢ ᱥᱮᱫ ᱤᱭᱟᱹ ᱠᱚ ᱠᱩᱲᱤ ᱠᱚᱲᱟ ᱟᱹᱰᱤ ᱥᱚᱥᱛᱟ ᱞᱤᱧ ᱧᱮᱞ ᱟᱠᱟᱫ ᱠᱚᱣᱟ ᱢᱮᱞᱟ ᱴᱷᱮᱞᱟᱨᱮ ᱦᱟ
ᱞᱟ ᱛᱷᱟᱞᱟ ᱜᱩᱲ ᱪᱷᱳᱚᱲ ᱠᱚᱫᱚ ᱥᱚᱥᱛᱟ ᱫᱚ ᱥᱚᱥᱛᱟ ᱜᱮ ᱚᱱᱟ ᱱᱤᱭᱟᱹ ᱟᱨ ᱮᱢᱱᱮ ᱠᱚᱨᱮ ᱢᱟ ᱩᱱᱟᱹᱜ ᱚᱱᱠᱟ ᱫᱟᱬᱟ ᱵᱟᱝᱟ ᱮᱱᱠᱷᱟᱱ ᱫᱚ ᱱᱟᱦᱟᱜ ᱱᱤᱭᱟᱹ ᱠᱚᱨᱮ ᱫᱚᱠᱚ ᱪᱟᱞᱟᱜ ᱜᱮᱭᱟ ᱦᱟᱱᱟᱜ ᱚᱱᱟ ᱯᱟᱛᱟ ᱠᱚᱨᱮ ᱵᱩᱨᱩ ᱵᱚᱸᱜᱟ ᱠᱚᱨᱮ ᱡᱟᱦᱟᱱᱟᱜ ᱯᱨᱳᱜᱨᱟᱢ ᱠᱚ ᱦᱩᱭ ᱵᱟᱲᱟᱜ ᱠᱷᱟᱱ ᱫᱚ ᱚᱱᱟ ᱥᱮᱱᱚᱜ ᱜᱮᱭᱟ ᱠᱚ ᱧᱮᱧᱮᱞ ᱱᱟᱜ ᱟᱨᱚ ᱚᱱᱠᱟᱹ ᱠᱩᱲᱤ ᱦᱚᱯᱚᱱ ᱢᱟᱹ ᱥᱟᱺᱜᱤᱧ ᱢᱟ ᱵᱟᱠᱚ ᱩᱴᱷᱟᱹᱣ ᱫᱟᱲᱮᱭᱟᱜᱼᱟ ᱮᱱᱟᱱ ᱥᱩᱨ ᱥᱟᱸᱜᱮ ᱠᱚᱨᱮ ᱫᱚ ᱦᱩᱭ ᱵᱟᱲᱟᱜ ᱠᱷᱟᱱ ᱫᱚ ᱾ ᱥᱮᱸ ᱥᱮᱴᱮᱨᱚᱜ ᱜᱮᱭᱟ ᱠᱚ ᱦᱮᱸ ᱟᱫᱚ ᱱᱤᱭᱟᱹ ᱵᱩᱨᱩ ᱵᱚᱸᱜᱟᱱᱟ ᱯᱟᱛᱟ ᱠᱚᱨᱮᱫ ᱫᱚ ᱵᱷᱤᱲ ᱵᱷᱟᱲ ᱾ ᱥᱮᱱ ᱵᱟᱲᱟ ᱦᱩᱭ ᱞᱮᱱᱟ ᱦᱚᱞᱟ ᱢᱟᱱᱫᱷᱮᱨ ᱱᱚᱰᱮ ᱦᱩᱭᱱᱟ ᱜᱚᱴᱟ ᱥᱤᱞᱮ ᱟᱫᱚ ᱾ ᱚᱱᱠᱟ ᱵᱷᱤᱲ ᱦᱮᱸ ᱢᱟᱱᱮ ᱞᱟᱹᱭ ᱞᱮᱠᱷᱟᱱ ᱫᱚ ᱵᱟᱦᱨᱮ ᱵᱟᱦᱨᱮ ᱠᱚ ᱥᱮᱱ ᱨᱮᱱ ᱢᱟᱱᱮ ᱦᱮᱡ ᱞᱮᱱ ᱫᱚ ᱦᱮᱡ ᱞᱮᱱ ᱜᱮᱭᱟ ᱠᱚ ᱧᱮᱧᱮᱞ ᱠᱚ ᱦᱮᱡ ᱵᱟᱲᱟᱜ ᱜᱮᱭᱟ ᱠᱚ ᱦᱳᱭ ᱦᱚ
ᱦᱳᱭ ᱦᱳᱭ
ᱵᱷᱤᱲ ᱵᱷᱟᱲ ᱠᱚ
ᱟᱪᱪᱷᱟ ᱜᱚᱸᱢᱠᱮ ᱚᱱᱟᱞᱤᱧ ᱧᱮᱞ ᱠᱚ ᱪᱟᱜ ᱟᱹᱞᱤᱧ ᱯᱟᱛᱟᱨ ᱨᱮ ᱮᱱᱛᱮᱱᱟ ᱤᱭᱟᱹ ᱠᱚᱨᱮ ᱜᱮᱞᱤᱧ ᱧᱮᱞᱮᱫᱼᱟ ᱞᱤᱧ ᱾ ᱥᱳᱥᱟᱞ ᱢᱤᱰᱤᱭᱟ ᱨᱮ ᱟᱨ ᱱᱩᱝᱠᱩ ᱠᱩᱲᱤ ᱠᱚᱲᱟ ᱠᱚ ᱠᱚ ᱮᱱᱮᱡᱟᱜ ᱟᱠᱚᱫᱚ ᱫᱚᱢᱮ ᱠᱚ ᱥᱟᱵ ᱠᱟᱛᱮᱫ ᱛᱤᱛᱤ ᱥᱟᱵ ᱠᱟᱛᱮᱫ ᱫᱚᱢᱮ ᱠᱚ ᱮᱱᱮᱡᱚᱜᱼᱟ ᱠᱚ ᱧᱮᱞ ᱠᱟᱜ ᱠᱚᱣᱟᱞᱤᱧ ᱡᱮ ᱱᱚᱝᱠᱟ ᱜᱮ ᱦᱩᱭᱩᱜ-ᱟ ᱠᱤ ᱯᱨᱳᱜᱟᱨᱟᱢ
ᱟᱫᱚ ᱱᱤᱡᱮ ᱢᱟᱱᱮ ᱵᱟᱝ ᱥᱮᱱ ᱦᱩᱭ ᱠᱟᱱᱟ ᱚᱱᱟ ᱢᱟ ᱠᱷᱚᱵᱚᱨ ᱚᱱᱮ ᱟᱸᱡᱚᱢ ᱵᱟᱲᱟ ᱦᱩᱭ ᱠᱟᱱᱟ ᱱᱟᱣᱟ ᱡᱟᱦᱟᱸ ᱠᱤᱱ ᱦᱟᱸᱜ ᱩᱸᱻ ᱵᱮᱝᱜᱚᱞ ᱫᱤᱥᱚᱢ ᱯᱟᱥᱴᱟ ᱦᱮᱸ ᱦᱮᱸ ᱚᱱᱟ ᱫᱷᱟᱨᱟ ᱜᱮ ᱵᱮᱥᱤ ᱚᱱᱠᱟ ᱢᱟ ᱦᱩᱭ ᱵᱟᱲᱟᱜᱼᱟ ᱦᱮᱸ ᱥᱮ ᱟᱫᱚ ᱱᱟᱜ ᱟᱞᱮ ᱱᱚᱛᱮ ᱡᱷᱟᱲᱠᱷᱚᱱᱵ ᱡᱷᱟᱨᱠᱷᱚᱱᱰ ᱫᱤᱥᱚᱢ ᱨᱮᱱᱟᱜ ᱯᱟᱛᱟ ᱠᱚ ᱦᱩᱭ ᱫᱚ ᱦᱩᱭᱩᱜ ᱜᱮᱭᱟ ᱟᱫᱚ ᱚᱱᱠᱟ ᱠᱩᱲᱤ ᱠᱚᱲᱟᱛᱮᱱᱟᱜ ᱚᱱᱟ ᱡᱟᱦᱟᱸ ᱞᱮᱠᱟ ᱡᱮᱢᱚᱱ ᱮᱱᱮᱡ ᱡᱮ ᱚᱱᱠᱟ ᱟᱞᱮ ᱱᱚᱛᱮ ᱨᱮᱫᱚ ᱵᱟᱝ ᱜᱮ ᱱᱟᱜ
ᱚᱸ ᱦᱚᱭ ᱦᱚᱭ ᱚᱱᱟᱫᱚ ᱯᱟᱞᱮᱫ ᱫᱚ ᱵᱮᱝᱜᱚᱞ ᱫᱤᱥᱚᱢ ᱨᱮᱭᱟᱜ ᱞᱟᱠᱪᱟᱨ ᱜᱮ ᱾
ᱟᱡ ᱟᱫᱚ ᱱᱤᱡᱮ ᱦᱚᱸ ᱚᱱᱟ ᱛᱮᱜᱮ ᱧᱮᱞ ᱵᱟᱲᱟ ᱦᱩᱭ ᱟᱠᱟᱱᱟ ᱛᱚ ᱟᱫᱚ ᱯᱟᱞᱮ ᱥᱟᱹᱨᱤ ᱜᱮᱪᱮ ᱥᱟᱹᱨᱤᱜ ᱜᱮ ᱱᱟᱦᱟᱜ ᱵᱟᱠᱷᱟᱱ ᱫᱚ ᱪᱮᱫᱟᱜ ᱱᱟᱜ ᱚ ᱚᱱᱟ ᱠᱷᱟᱹᱞᱤ ᱱᱟᱜ ᱫᱚ ᱚᱠᱚᱭ ᱱᱟᱦᱜᱼ ᱮ ᱤᱭᱟᱹᱭ ᱟ
ᱜᱚᱝᱠᱮ ᱴᱷᱤᱠ ᱜᱮᱭᱟ ᱥᱚᱢᱚᱭᱴᱟᱜ ᱦᱩᱭᱮᱱ ᱛᱟᱞᱟᱝᱟ ᱾